ᱞᱳ ᱚᱝᱠᱟ
ᱦᱳᱭ ᱟᱡᱚᱜᱼᱟ ᱠᱟᱱᱟ
ᱦᱚ ᱜᱚᱝᱠᱮ ᱟᱵᱤᱱᱟᱜ ᱨᱚᱲ ᱟᱹᱰᱤ ᱢᱚᱸᱡᱽ ᱜᱮ ᱟᱧᱡᱚᱢᱚᱜ ᱠᱟᱱᱟ ᱟᱨ ᱟᱞᱤᱧᱟᱜ ᱨᱚᱲ ᱪᱮᱫ ᱞᱮᱠᱟ ᱟᱧᱡᱚᱢᱚᱜ ᱠᱟᱱᱟ ᱜᱚᱝᱠᱮ
ᱦᱚᱸ ᱦᱚᱸ ᱟᱧᱡᱚᱢᱚᱜ ᱠᱟᱱ ᱜᱮᱭᱟ
ᱚᱸ ᱛᱟᱦᱚᱞᱮ ᱜᱚᱝᱠᱮ ᱱᱤᱛᱚᱜ ᱫᱚ ᱪᱮᱫ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱮᱫ ᱜᱮ ᱵᱟᱝ ᱱᱤᱛᱚᱜ ᱫᱚ ᱟᱯᱟᱛᱚ ᱵᱮᱨᱮᱫ ᱵᱟᱲᱟ ᱦᱩᱭ ᱠᱟᱱᱟ ᱟᱨ ᱵᱨᱟᱥ ᱵᱟᱲᱟ ᱠᱚ ᱯᱷᱟᱨᱪᱟ ᱵᱟᱲᱟ ᱠᱚ ᱦᱩᱭ ᱠᱟᱱᱟ ᱟᱵᱟᱨ ᱠᱟᱹᱴᱤᱡ ᱯᱟᱲᱦᱟᱜ ᱫᱩᱲᱵᱽ ᱦᱩᱭ ᱠᱟᱱᱟ ᱟᱨ ᱚᱱᱛᱮ ᱟᱯᱮᱥᱮᱫ ᱟᱢ ᱫᱚ ᱪᱮᱫ ᱮᱢ ᱵᱟᱲᱟᱭᱮᱫᱟ
ᱤᱧ ᱫᱚ ᱱᱚᱛᱮ ᱫᱚ ᱱᱟᱦᱟᱜ ᱦᱮᱡ ᱦᱩᱭ ᱠᱟᱱᱟ ᱪᱮᱫᱟᱜ ᱠᱤ ᱦᱚᱞᱟ ᱢᱟ ᱦᱚᱞᱟ ᱱᱟᱜ ᱟᱞᱮᱥᱮᱫ ᱱᱷᱟᱜ ᱠᱮᱱᱮᱞ ᱫᱟᱜ ᱱᱟᱷᱜ ᱠᱚ ᱟᱲᱟᱜ ᱟᱠᱟᱜ-ᱟ ᱥᱮ ᱦᱮᱸᱥᱮ ᱟᱫᱚ ᱚᱱᱟ ᱵᱟᱹᱫᱽ ᱵᱟᱹᱭᱦᱟᱹᱲ ᱠᱷᱚᱱᱟᱜ ᱯᱮᱨᱮᱡ ᱟᱠᱟᱱᱟ ᱮᱱᱠᱷᱟᱡ ᱫᱚ ᱚᱱᱟ ᱥᱤ ᱥᱤ ᱦᱚᱪᱚᱭᱟᱞᱮ‌ ᱱᱟᱷᱜ ᱛᱮᱦᱮᱧ ᱫᱚ ᱥᱤ ᱦᱚᱪᱚ ᱦᱩᱭ ᱠᱟᱜ-ᱟ ᱞᱮ ᱱᱟᱜ ᱫᱚ ᱦᱩᱭ ᱠᱟᱱᱟ ᱱᱟᱦᱟᱜ ᱟᱫᱚ ᱱᱤᱛᱚᱜ ᱫᱚ ᱚᱱᱟ ᱦᱟᱹᱠᱩ ᱥᱟᱵ ᱨᱮᱱᱟᱜ ᱪᱷᱩᱴᱟᱹᱣ ᱦᱩᱭ ᱠᱟᱱᱟ ᱪᱮᱫᱟᱜ ᱠᱤ ᱩᱱ ᱡᱚᱠᱷᱚᱡ ᱫᱚ ᱵᱟᱝ ᱥᱟᱵ ᱦᱩᱭᱩᱜ ᱠᱟᱱ ᱛᱟᱦᱮᱸ ᱥᱤ ᱡᱚᱠᱷᱚᱡ ᱟᱫᱚ ᱦᱤᱛᱚᱜ ᱫᱚ ᱱᱟᱦᱟᱜ ᱟᱫᱚ ᱮᱥᱮᱫ ᱠᱟᱜ ᱟᱞᱮ ᱥᱮ ᱵᱟᱹᱫᱽ ᱫᱟᱜ ᱯᱟᱨᱚᱢᱚᱜ ᱠᱟᱱᱟ ᱩᱱᱠᱩ ᱦᱟᱹᱠᱩ ᱠᱟᱴᱠᱚᱢ ᱠᱚ ᱟᱹᱰᱤ ᱡᱳᱨ ᱠᱚ ᱧᱮᱞᱧᱟᱢᱚᱜ ᱠᱟᱱᱟ ᱠᱷᱟᱱ ᱵᱟᱹᱫᱽ ᱨᱮ ᱱᱤᱛᱚᱜ ᱟᱸᱜᱚ ᱦᱳᱭ ᱠᱟᱱᱟ ᱱᱟᱷᱜ ᱢᱮᱫᱴᱟᱝ ᱵᱚᱭᱦᱟ ᱥᱟᱞᱟᱜ ᱟᱫᱚ ᱟᱱᱮ ᱛᱤᱱ ᱩᱰᱤᱝ ᱠᱚ ᱧᱟᱢᱚᱜ ᱠᱟᱱᱟ ᱦᱟᱹᱠᱩ ᱫᱚ ᱱᱟᱜ ᱩᱱᱟᱹᱜ ᱵᱟᱝ ᱧᱟᱢ ᱫᱷᱟᱨᱟᱜ ᱠᱟᱱᱟ ᱠᱚ ᱟᱨ ᱠᱟᱴᱠᱚᱢ ᱫᱚ ᱱᱟᱷᱜ ᱟᱹᱰᱤ ᱩᱥᱛᱟᱹᱭ ᱧᱚᱜ ᱜᱮ ᱥᱟᱵ ᱦᱩᱭ ᱠᱟᱱᱟ ᱤᱱᱟᱹ ᱵᱟᱞᱴᱤᱱ ᱛᱮ ᱟᱹᱜᱩ ᱦᱩᱭ ᱠᱟᱱᱟ ᱵᱟᱞᱴᱤᱱ ᱱᱟᱜ ᱚᱱᱠᱟ ᱟᱫᱷᱟ ᱵᱟᱞᱴᱤᱱ ᱠᱚ ᱦᱩᱭ ᱠᱟᱱᱟ ᱱᱟᱷᱜ ᱟᱫᱚ ᱩᱱᱟᱹᱜ ᱫᱚ ᱵᱟᱠᱚ ᱦᱩᱭ ᱠᱟᱱᱟ ᱱᱟᱜ ᱟᱫᱚ ᱱᱟᱜ ᱯᱟᱞᱮᱫ ᱪᱚ ᱱᱟᱜ ᱠᱚ ᱥᱟᱵᱚᱜ ᱜᱮᱭᱟ ᱱᱟᱜ ᱟᱨᱦᱚᱸ ᱟᱭᱢᱟ ᱟᱨ ᱦᱟᱹᱠᱩ ᱠᱚᱫᱚ ᱱᱟᱜ ᱟᱞᱮ ᱥᱮᱫ ᱫᱚ ᱚᱱᱠᱟ ᱡᱟᱹᱥᱛᱤ ᱠᱟᱨ ᱵᱟᱹᱪᱩᱜ ᱠᱚᱣᱟ ᱥᱮ ᱠᱮᱱᱮᱞ ᱠᱷᱚᱡ ᱫᱚᱠᱚ ᱦᱮᱡ ᱫᱚᱠᱚ ᱦᱤᱡᱩᱜ ᱜᱮᱭᱟ ᱟᱫᱚ ᱚᱠᱟ ᱪᱟᱵᱟᱜ ᱡᱮ ᱠᱚ ᱦᱟᱹᱠᱩ ᱵᱟᱝ ᱴᱷᱤᱠᱟᱹ ᱫᱟᱲᱮᱜᱼᱟ ᱟᱫᱚ ᱚᱱᱠᱟ ᱠᱟᱴᱠᱚᱢ ᱠᱚᱫᱚ ᱟᱹᱰᱤ ᱡᱟᱹᱥᱛᱤ ᱠᱟᱨ ᱜᱮ ᱠᱚ ᱧᱟᱢᱚᱜ-ᱟ ᱥᱮ ᱮᱱᱠᱷᱟᱡ ᱠᱟᱴᱠᱚᱢ ᱜᱚᱸᱜᱟ ᱠᱚᱫᱚ ᱟᱹᱰᱤ ᱡᱟᱹᱥᱛᱤ ᱜᱟᱨ ᱨᱮ ᱥᱟᱵ ᱦᱩᱭᱩᱜ ᱠᱟᱱᱟ ᱱᱟᱦᱟᱜ ᱦᱮᱸ ᱥᱮ ᱟᱨ ᱱᱚᱛᱮ ᱟᱞᱮ ᱥᱮᱫ ᱫᱚ ᱱᱟᱜ ᱦᱚᱲᱟᱜ ᱵᱟᱹᱫᱽ ᱠᱚᱨᱮ ᱫᱚ ᱚᱝᱠᱟ ᱵᱟᱠᱚ ᱥᱟᱵ ᱦᱚᱪᱚᱜᱼᱟ ᱥᱮ ᱱᱚᱝᱠᱟ ᱦᱚᱲᱟᱜ ᱵᱟᱹᱫᱽ ᱨᱮᱠᱚ ᱥᱤ ᱦᱚᱪᱚᱭᱟ ᱟᱨ ᱩᱱ ᱡᱚᱠᱷᱚᱡ ᱮᱢ ᱥᱟᱵ ᱠᱚ ᱠᱷᱟᱡ ᱫᱚ ᱦᱟᱹᱠᱩ ᱦᱚᱸ ᱜᱚᱸᱜᱟ ᱠᱚ ᱠᱟᱴᱠᱚᱢ ᱠᱚ ᱟᱫᱚ ᱟᱹᱰᱤ ᱡᱳᱨ ᱠᱚ ᱨᱚᱦᱮᱫ ᱛᱟᱦᱮᱱ ᱠᱷᱟᱡ ᱟᱞᱮ ᱥᱮᱫ ᱫᱚ ᱟᱯᱱᱟ ᱟᱯᱱᱟᱜ ᱵᱟᱹᱫᱽ ᱨᱮᱜᱮ ᱱᱟᱜ ᱟᱫᱚ ᱞᱟᱹᱭ ᱦᱩᱭᱩᱜ ᱠᱟᱱ ᱛᱟᱦᱮᱸᱡ ᱛᱤᱥ ᱱᱟᱜ ᱥᱤ ᱦᱩᱭᱩᱜ ᱠᱟᱱᱟ ᱟᱨ ᱦᱟᱹᱠᱩ ᱥᱟᱵ ᱞᱟᱹᱜᱤᱫ ᱟᱨ ᱚᱱᱠᱟ ᱦᱟᱹᱠᱩ ᱠᱟᱴᱠᱚᱢ ᱢᱟ ᱱᱟᱜ ᱵᱚᱪᱷᱚᱨ ᱨᱮᱱ ᱠᱟᱱ ᱜᱮᱭᱟ ᱠᱚ ᱚᱱᱠᱟ ᱫᱤᱱ ᱢᱟ ᱵᱟᱠᱚ ᱧᱟᱢᱚᱜᱼᱟ ᱠᱟᱴᱠᱚᱢ ᱠᱚᱢᱟ ᱱᱟᱜ ᱩᱱᱠᱩ ᱠᱟᱴᱠᱚᱢ ᱠᱚᱢᱟ ᱵᱟᱠᱚ ᱟᱠᱷᱨᱤᱧ ᱵᱟᱲᱟ ᱠᱚᱣᱟ ᱥᱮ, ᱵᱟᱝ ᱜᱚᱝᱠᱮ
ᱦᱮᱸ ᱦᱮᱸ
ᱦᱩᱸ, ᱩᱱᱠᱩ ᱱᱟᱷᱜ ᱟᱹᱰᱤ ᱡᱳᱨ ᱱᱟᱜ ᱥᱟᱵ ᱪᱷᱩᱴᱟᱹᱣ ᱦᱩᱭᱠᱟᱱᱟ ᱛᱟᱦᱚᱞᱮ ᱜᱚᱝᱠᱮ ᱞᱟᱹᱭ ᱞᱟᱹᱭ ᱦᱩᱭᱩᱜ ᱠᱟᱱᱟ ᱠᱤ ᱟᱯᱮ ᱛᱟᱦᱚᱞᱮ ᱚᱱᱛᱮ ᱫᱚ ᱪᱟᱥᱵᱟᱥ ᱠᱚᱫᱚ ᱛᱤᱱᱟᱹᱜ ᱡᱟᱹᱞᱤᱧ ᱠᱟᱜᱼᱟ ᱯᱮ
ᱟᱪᱪᱷᱟ ᱪᱟᱥᱵᱟᱥ ᱠᱚᱫᱚ ᱯᱳᱭᱞᱳ ᱵᱟᱨ ᱫᱚ ᱥᱤ ᱵᱟᱲᱟ ᱠᱚ ᱦᱩᱭ ᱠᱟᱱᱟ ᱟᱵᱟᱨ ᱜᱟᱹᱪᱷᱤ ᱠᱚ ᱮᱨ ᱵᱟᱲᱟ ᱦᱩᱭ ᱠᱟᱱᱟ ᱢᱮᱱᱠᱷᱟᱱ ᱪᱟᱥᱤ ᱠᱚ ᱛᱚ ᱢᱟᱲᱟᱝ ᱢᱟᱲᱟᱝ ᱦᱚᱸ ᱟᱹᱣᱨᱤ ᱦᱟᱨᱟᱜᱼᱟ ᱡᱟᱦᱟᱸ ᱠᱷᱟᱹᱛᱤᱨ ᱛᱮ ᱪᱟᱥ ᱨᱚᱦᱚᱭ ᱫᱚ ᱵᱟᱞᱮ ᱮᱛᱚᱦᱚᱵ ᱫᱟᱲᱮᱭᱟᱜ ᱠᱟᱱᱟ, ᱛᱚ ᱚᱱᱟ ᱛᱤᱱ ᱵᱷᱚᱨ ᱵᱟᱝ ᱦᱚᱲ ᱦᱩᱭᱩᱜ ᱠᱟᱱᱟ ᱢᱟᱱᱮ ᱵᱟᱝ ᱦᱟᱨᱟᱜ ᱠᱟᱱᱟ ᱵᱮᱥᱤ ᱫᱚ ᱩᱱᱵᱚᱨ ᱫᱚ ᱚᱱᱟ ᱛᱟᱸᱜᱤ ᱨᱮᱜᱮ ᱢᱮᱱᱟᱜ ᱠᱟᱜ ᱞᱮᱭᱟ ᱟᱨ ᱮᱠᱷᱚᱱ ᱫᱚ ᱪᱟᱥ ᱠᱟᱹᱢᱤ ᱪᱷᱟᱲᱟ ᱠᱚᱨᱮᱦᱚᱸ ᱟᱨᱚ ᱮᱴᱟᱜ ᱠᱚᱨᱮ ᱚᱸᱰᱮ ᱠᱟᱹᱢᱤ ᱵᱟᱲᱟᱭ ᱜᱮᱭᱟ ᱫᱤᱱ ᱢᱚᱡᱩᱨ ᱨᱮᱠᱚ ᱡᱟᱦᱟᱸ
ᱦᱩᱸ
ᱪᱮᱫᱟᱜ ᱥᱮ ᱟᱞᱮ ᱥᱮᱱ ᱱᱚᱛᱮ ᱫᱚ ᱪᱟᱥ ᱢᱟᱛᱚ ᱢᱤᱫ ᱫᱟᱱ ᱦᱩᱭᱩᱜᱼᱟ ᱦᱟᱸᱜ
ᱦᱤᱸ
ᱟᱫᱚ ᱚᱱᱟ ᱥᱟᱶ ᱛᱮ ᱟᱞᱮ ᱫᱚ ᱮᱴᱟᱜ ᱠᱟᱹᱢᱤ ᱠᱚᱞᱮ ᱠᱚᱨᱟᱣ ᱵᱟᱲᱟᱭ ᱜᱮᱭᱟᱞᱮ ᱦᱮᱸ ᱥᱮ ᱟᱪᱪᱷᱟ ᱟᱯᱮ ᱚᱱᱛᱮ ᱫᱚ ᱡᱟᱦᱟᱸ ᱯᱮ ᱪᱟᱥ ᱮᱫᱟ ᱦᱮᱸ ᱚᱱᱟ ᱫᱚ ᱟᱯᱱᱟᱨᱟᱜ ᱠᱷᱮᱛ ᱜᱮᱥᱮ ᱤᱭᱟᱹ ᱴᱷᱤᱠᱟᱹ ᱛᱮᱯᱮ ᱪᱟᱥ ᱵᱟᱲᱟᱭ ᱜᱮᱭᱟ
ᱦᱚᱸ ᱚᱱᱠᱟ ᱴᱷᱤᱠᱟᱹ ᱠᱚᱫᱚ‌ ᱦᱟᱸᱜ ᱵᱟᱝᱜᱮ ᱟᱫᱚ ᱱᱚᱝᱠᱟ ᱱᱚᱝᱠᱟ ᱴᱷᱤᱠᱟᱹ ᱠᱚ ᱠᱟᱛᱮ ᱫᱚ ᱵᱟᱝ ᱦᱟᱛᱟᱣ ᱦᱩᱭ ᱠᱟᱱᱟ ᱵᱷᱟᱜᱽ ᱠᱚᱛᱮ ᱵᱟᱝ ᱦᱟᱛᱟᱣ ᱦᱩᱭ ᱠᱟᱱᱟ ᱱᱟᱦᱟᱜ ᱟᱫᱚ ᱱᱤᱡᱮᱨᱟᱜ ᱜᱮ ᱱᱟᱦᱱᱟᱜ ᱵᱟᱹᱫᱽ ᱢᱮᱱᱟᱜ ᱥᱮᱬᱟ ᱟᱠᱚ ᱪᱟ ᱮᱱᱠᱷᱟᱡ ᱫᱚ ᱱᱟᱜ ᱪᱮᱫᱟᱜ ᱦᱚᱲᱟᱜ ᱫᱚ ᱱᱟᱜ ᱮᱢ ᱦᱟᱛᱟᱣᱟ ᱟᱫᱚ ᱚᱱᱠᱟ ᱟᱞᱮ ᱫᱚ ᱱᱚᱝᱠᱟ ᱡᱚᱢ ᱞᱟᱜᱤ ᱞᱟᱹᱜᱤᱫ ᱦᱟᱸᱜ ᱞᱮ ᱪᱟᱥ ᱟᱥᱮ ᱚᱱᱠᱟ ᱟᱹᱠᱷᱨᱤᱧ ᱠᱚ ᱞᱟᱹᱜᱤᱫ ᱫᱚ ᱦᱟᱸᱜ ᱵᱟᱝᱟ ᱥᱮ ᱮᱱᱠᱟᱡ ᱫᱚ ᱱᱚᱝᱠᱟ ᱵᱷᱟᱜᱽ ᱠᱚ ᱠᱟᱛᱮ ᱴᱷᱤᱠᱟᱹ ᱠᱟᱛᱮᱫ ᱫᱚ ᱵᱟᱝ ᱟᱫᱚ ᱱᱮᱥ ᱱᱟᱜ ᱦᱟ ᱦᱟᱛᱟᱣ ᱦᱩᱭ ᱠᱟᱱᱟ ᱟᱞᱮ ᱥᱮᱫ ᱫᱚ ᱱᱚᱛᱮ ᱡᱟᱹᱥᱛᱤ ᱜᱟᱱ ᱥᱩᱫᱽ ᱵᱚᱱᱫᱷᱚᱠ ᱠᱚᱠᱚ ᱦᱟᱛᱟᱣ ᱜᱮᱭᱟ ᱱᱚᱝᱠᱟ ᱟᱡ ᱯᱩᱭᱥᱟᱹᱭ ᱮᱢᱟᱦᱟᱭ ᱢᱮ ᱟᱨ ᱟᱢᱟᱜ ᱵᱟᱹᱫᱮ ᱮᱢᱟᱢᱟ ᱱᱚᱝᱠᱟ ᱡᱟᱦᱟᱸ ᱛᱤᱥ ᱱᱟᱜ ᱡᱟᱦᱟᱸ ᱛᱤᱱᱟᱹᱜ ᱫᱤᱱ ᱱᱟᱜ ᱵᱟᱭ ᱨᱩᱣᱟᱹᱲ ᱟᱢᱟ ᱤᱱᱟᱹᱜ ᱛᱮᱫ ᱪᱟᱥ ᱦᱟᱛᱟᱲ ᱛᱟᱭ ᱟᱢᱟ ᱟᱨ ᱨᱩᱣᱟᱹᱲ ᱟᱢᱟᱭ ᱤᱧ ᱟᱞᱚᱢ ᱪᱟᱥᱟ ᱚᱱᱠᱟ ᱟᱞᱮ ᱥᱮᱫ ᱫᱚ ᱡᱟᱹᱥᱛᱤ ᱠᱟᱨ ᱠᱚ ᱦᱟᱛᱟᱣ ᱮᱱᱠᱷᱟᱱ ᱚᱱᱠᱟ ᱦᱟᱛ ᱦᱚᱸ ᱟᱹᱰᱤ ᱯᱚᱥᱟᱣ ᱜᱮᱭᱟ ᱟᱨ ᱪᱮᱫᱟᱜ ᱚᱱᱟ ᱫᱚ ᱟᱨᱦᱚᱸᱭ ᱨᱩᱣᱟᱹᱲ ᱟᱢᱟ ᱥᱮ ᱜᱚᱝᱠᱮ ᱚᱱᱟᱫᱚ ᱯᱚᱥᱟᱜ ᱜᱮ ᱪᱮᱫᱟᱜ ᱥᱮ ᱚᱱᱟ ᱢᱟ ᱟᱡᱢᱟ ᱵᱟᱝ ᱦᱟᱛᱟᱣᱟᱭ ᱥᱮ ᱟᱨ ᱱᱚᱝᱠᱟ ᱟᱡ ᱵᱟᱭ ᱨᱩᱣᱟᱹᱲᱟ ᱮᱱᱠᱷᱟᱱ ᱟᱫᱚ ᱫᱚ ᱵᱟᱹᱫ ᱦᱩᱭᱩᱜ ᱛᱟᱵᱤᱱᱟ ᱚᱱᱟ ᱦᱚᱸ ᱯᱚᱥᱟᱣ ᱜᱮᱭᱟ ᱥᱮ ᱵᱟᱝ ᱜᱚᱝᱠᱮ
ᱦᱮᱸ ᱵᱟᱝ ᱱᱚᱝᱠᱟᱱ ᱢᱤᱫᱴᱟᱝ ᱥᱤᱥᱴᱮᱢ ᱵᱟᱹᱪᱩᱜ ᱟᱠᱟᱫ ᱛᱟᱦᱮᱸᱡ ᱡᱮ ᱡᱟᱦᱟᱸ ᱟᱡᱮ ᱦᱟᱛᱟᱣ ᱮᱫᱟ ᱴᱷᱤᱠᱜᱮᱭᱟ ᱩᱱᱤ ᱫᱚ ᱢᱤᱫᱴᱮᱱ ᱮᱜᱨᱤᱢᱮᱱᱴ ᱞᱮᱠᱟᱱ ᱨᱮ ᱵᱟᱭ ᱠᱚᱨᱟᱣ ᱜᱮ ᱛᱟᱭᱟ ᱡᱮ ᱤᱧ ᱫᱚ ᱱᱩᱱᱟᱜ ᱵᱚᱪᱷᱚᱨᱤᱧ ᱪᱟᱥᱟ ᱤᱱᱟᱹ ᱛᱟᱭᱚᱢ ᱡᱩᱫᱤ ᱚᱱᱟ ᱥᱚᱢᱚᱭ ᱨᱮ ᱯᱚᱭᱥᱟᱢ ᱮᱢ ᱫᱟᱲᱮ ᱠᱷᱟᱡ ᱵᱷᱟᱹᱜᱤ ᱜᱮ ᱵᱟᱝᱠᱷᱟᱱ ᱵᱟᱢ ᱮᱢ ᱫᱟᱲᱮ ᱠᱷᱟᱡ ᱟᱨᱦᱚᱸᱧ ᱪᱟᱥᱟ ᱱᱚᱝᱠᱟ ᱢᱤᱫᱴᱮᱱ ᱥᱤᱥᱴᱮᱢ ᱢᱮᱱᱟᱜ ᱟᱠᱟᱫᱟ ᱟᱞᱮ ᱥᱮᱫ ᱫᱚ ᱛᱚ ᱯᱟᱞᱮᱱ ᱟᱯᱮ ᱥᱮᱫ ᱫᱚ ᱦᱟᱸᱜ ᱪᱮᱫ ᱞᱮᱠᱟ ᱢᱟᱱᱮ ᱡᱟᱦᱟᱸᱭ ᱦᱟᱛᱟᱣᱟ ᱴᱷᱤᱠ ᱜᱮᱭᱟ, ᱩᱱᱤ ᱫᱚ ᱵᱟᱭ ᱞᱚᱥᱠᱟᱱᱚᱼᱟ ᱛᱤᱥ ᱜᱮ ᱡᱟᱦᱟᱸᱭ ᱡᱮ ᱪᱮᱠ ᱠᱟᱛᱮ ᱡᱮᱵᱮ ᱦᱟᱛᱟᱣ ᱠᱟᱛᱮ ᱠᱮᱫᱟᱦᱟ ᱠᱟᱜ ᱩᱱᱤ ᱡᱮ ᱢᱟᱱᱮ ᱫᱚᱭ ᱞᱚᱥᱚᱼᱟ ᱚᱱᱠᱟᱱ ᱫᱚ ᱵᱟᱝ᱾ ᱩᱱᱤ ᱢᱤᱜᱴᱟᱝ ᱠᱚᱱᱴᱮᱠ ᱪᱟᱣᱞᱤ ᱢᱤᱴᱮ ᱦᱟᱛᱟᱣ ᱠᱮᱫᱟ, ᱮ ᱤᱧ ᱫᱚ ᱯᱮ ᱵᱚᱪᱷᱚᱨᱮᱧ ᱪᱟᱥ ᱯᱮ ᱢᱟᱥᱮ ᱢᱚᱲᱮ ᱵᱚᱪᱷᱚᱨᱮᱧ ᱪᱟᱥ ᱛᱟᱢᱟ᱾ ᱤᱱᱟᱹ ᱤᱱᱟᱹ ᱛᱟᱭᱚᱢ ᱡᱩᱫᱤ ᱯᱚᱭᱥᱟ ᱵᱟᱢ ᱨᱚᱲᱟ ᱦᱮᱸ ᱛᱟᱦᱚᱞᱮ ᱫᱚ ᱦᱮ ᱟᱫᱚ ᱤᱱᱟᱹ ᱛᱟᱭᱚᱢ ᱫᱚ ᱦᱟᱸᱜ ᱵᱟᱝ ᱧᱟᱢᱚᱜᱼᱟ ᱦᱟᱸᱜ ᱵᱩᱡᱫᱟᱢ?
ᱩᱸ᱾
ᱚᱱᱮ ᱚᱱᱠᱟ, ᱟᱨ ᱡᱩᱫᱤ ᱚᱱᱠᱟ ᱡᱤ ᱯᱚᱭᱥᱟ ᱡᱩᱫᱤ ᱵᱟᱝᱠᱚ ᱠᱩᱲᱟᱹᱣ ᱞᱮᱫᱮᱭ ᱦᱮᱸ ᱛᱟᱦᱚᱞᱮ ᱫᱚ ᱚᱱᱟ ᱫᱚ ᱠᱷᱮᱛ ᱫᱚ ᱛᱟᱦᱚᱞᱮ ᱩᱱᱤ ᱛᱩᱢ ᱜᱮ ᱛᱟᱸᱦᱮᱭᱱᱟ ᱛᱤᱱᱟᱹᱜ ᱫᱤᱱ ᱫᱷᱚᱨᱮ ᱵᱟᱭ ᱨᱩᱣᱟᱹᱲ ᱫᱟᱲᱮᱜ ᱠᱟᱱᱟᱭ? ᱱᱚᱝᱠᱟ ᱢᱤᱴᱮ ᱵᱮᱯᱟᱨ ᱢᱮᱱᱟᱜ ᱟᱠᱟᱫᱟ, ᱟᱫᱚ ᱱᱟᱦᱟᱜ ᱟᱯᱮᱥᱮᱜ ᱜᱤ ᱪᱤᱜ ᱞᱮᱠᱟ?
ᱦᱚᱸ ᱜᱚᱝᱠᱮ ᱟᱹᱵᱤᱱ ᱡᱟ ᱵᱤᱱ ᱞᱟᱹᱭᱠᱮᱜᱼᱟ ᱱᱚᱝᱠᱟ ᱮᱜᱽᱨᱤᱢᱮᱱᱴ ᱠᱚ ᱱᱚᱝᱠᱟ ᱟᱫᱚ ᱱᱚᱝᱠᱟ ᱟᱞᱮ ᱥᱮᱫᱱᱟᱜ ᱵᱟᱝ ᱠᱚ ᱤᱭᱟᱹ ᱠᱟᱜᱼᱟᱫᱚ ᱠᱚ ᱚᱱᱟ ᱮ ᱱᱚᱝᱠᱟᱱ ᱦᱟᱸᱜ ᱱᱚᱝᱠᱟ ᱤᱭᱟᱹ ᱱᱟᱸᱜ ᱯᱩᱭᱥᱟᱹ ᱨᱩᱣᱟᱹᱲ ᱡᱚᱠᱷᱚᱱ ᱢᱤᱫᱴᱟᱝ ᱠᱟᱜᱚᱡᱽ ᱨᱮ ᱚᱞ ᱫᱚᱦᱚ ᱠᱟᱜᱼᱟ ᱠᱤ ᱮ ᱱᱚᱣᱟ ᱡᱟᱦᱟᱸ ᱛᱤᱥ ᱠᱟᱜᱚᱡᱽ ᱱᱟᱜ ᱩᱱᱤ ᱤᱭᱟᱹ ᱱᱟᱜ ᱱᱚᱝᱠᱟ ᱱᱚᱝᱠᱟ ᱡᱟᱦᱟᱸ ᱛᱤᱥᱱᱟᱜ ᱨᱩᱣᱟᱹᱲ ᱢᱮᱱᱠᱷᱟᱱ ᱱᱚᱣᱟ ᱠᱟᱜᱚᱡ ᱫᱮᱠᱷᱟᱣ ᱛᱚ ᱫᱚ ᱱᱮᱥᱟᱭ ᱱᱟᱛᱮᱫ ᱟ ᱦᱟᱛᱟᱣ ᱟᱫᱚ ᱱᱤᱡᱮ ᱛᱮᱜᱮ ᱚᱱᱟ ᱫᱚ ᱱᱟᱜ ᱰᱮ-ᱰᱚᱠ ᱰᱚᱠᱩᱢᱮᱱᱴ ᱠᱚᱫᱚ ᱮᱜᱨᱤᱢᱮᱱᱴ ᱠᱚᱫᱚ ᱵᱟᱝ ᱵᱮᱱᱟᱣᱳ ᱦᱩᱭᱩᱜᱼᱟ᱾ ᱟᱫᱚ ᱡᱟᱦᱟᱸ ᱚᱱᱠᱟ ᱯᱚᱭᱥᱟ ᱮᱢ ᱡᱚᱠᱷᱟᱡ ᱠᱚ ᱡᱟᱦᱟᱸᱭ ᱵᱟᱨ ᱯᱮ ᱦᱚᱲ ᱫᱚᱦᱚ ᱦᱩᱭᱩᱜᱼᱟ᱾ ᱩᱱ ᱡᱚᱠᱷᱚᱡ ᱩᱱᱠᱩ ᱠᱚ ᱥᱟᱭᱤᱱ ᱠᱟᱜᱼᱟ᱾ ᱟᱨ ᱡᱟᱦᱟᱸ ᱛᱤᱥᱮ ᱨᱩᱣᱟᱹᱲ ᱟᱢᱟ ᱩᱱ ᱡᱚᱠᱷᱚᱱ ᱩᱱᱠᱩ ᱥᱟᱭᱤᱱ ᱫᱚᱨᱠᱟᱨ ᱱᱟ ᱦᱮᱸᱥᱮ᱾ ᱟᱨ ᱩᱱᱠᱩ ᱫᱚ ᱱᱟᱜ ᱠᱟᱱᱟ ᱠᱚ᱾ ᱠᱟᱱᱟ ᱚᱱᱟ ᱦᱤᱥᱟᱹᱵᱽ ᱫᱚ ᱱᱟᱦᱟᱜ ᱟᱨ ᱱᱚᱛᱮ ᱟᱵᱤᱱ ᱡᱟᱦᱟᱸᱵᱤᱱ ᱞᱟᱹᱭ ᱠᱮᱜᱼᱟ, ᱦᱟᱛᱟᱣᱟ ᱚᱱᱠᱟ ᱫᱚ ᱱᱟᱜ ᱵᱟᱝᱜᱮ᱾ ᱡᱟᱦᱟᱸ ᱛᱤᱱᱟᱹᱜ ᱫᱤᱱᱮ ᱪᱟᱥ ᱫᱟᱲᱮᱜᱼᱟ ᱪᱟᱥ ᱫᱟᱲᱮᱜᱼᱟᱭ ᱱᱚᱝᱠᱟ ᱢᱤᱫ ᱵᱤᱜᱷᱟᱹ ᱟᱞᱮᱥᱮᱫ ᱫᱚ ᱥᱩᱫᱷᱵᱚᱱᱫᱷᱚᱠ ᱫᱚ ᱡᱟᱦᱟᱸᱭ ᱡᱟᱦᱟᱸ ᱞᱮᱠᱟ ᱯᱚᱥᱟᱣ ᱟᱛᱮᱜ ᱦᱟᱛᱟᱣᱟᱭ᱾ ᱟᱞᱮ ᱫᱚ ᱱᱟᱜ ᱞᱮ ᱦᱟᱛᱟᱣ ᱟᱠᱟᱫᱼᱟ ᱥᱟᱴ ᱦᱟᱡᱟᱨ ᱱᱟ ᱢᱤᱫ ᱵᱤᱜᱷᱟᱹ ᱟᱫᱚ ᱚᱱᱟ ᱟᱹᱛᱩ ᱚᱱᱟ ᱛᱤᱥ ᱱᱟᱜᱼᱮ ᱨᱩᱣᱟᱹᱲᱮᱱᱟ᱾ ᱟᱨ ᱩᱱ ᱡᱚᱠᱷᱚᱡ ᱵᱟᱠᱷᱟᱡ ᱫᱚ ᱵᱟᱭ ᱨᱩᱣᱟᱹᱲ ᱠᱷᱟᱡ ᱫᱚ ᱟᱞᱮᱭᱟᱜ ᱦᱩᱭᱩᱜᱼᱟ᱾ ᱛᱤᱥ ᱦᱚᱸ ᱵᱟᱭ ᱨᱩᱣᱟᱹᱲ ᱠᱷᱟᱡ ᱢᱟ ᱟᱞᱮᱭᱟᱜ ᱜᱮ ᱦᱟᱸᱜ ᱦᱩᱭᱩᱜᱼᱟ᱾ ᱚᱱᱟ ᱦᱤᱥᱟᱹᱵ ᱛᱮᱦᱚᱸ ᱟᱹᱰᱤ ᱡᱳᱨ ᱜᱮ ᱯᱳᱥᱟᱣᱟ ᱮᱱᱠᱷᱟᱡ ᱫᱚ ᱱᱚᱜᱼᱚ ᱱᱚᱣᱟ ᱠᱚᱛᱮ ᱦᱚᱸ ᱚᱱᱟ ᱚᱱᱠᱟ ᱜᱮᱞᱮ ᱦᱟᱛᱟᱣ ᱠᱟᱜᱼᱟ᱾ ᱟᱨ ᱵᱷᱟᱜᱽ ᱠᱚᱫᱚ ᱱᱚᱝᱠᱟ ᱵᱟᱝ ᱯᱳᱥᱟᱣᱟ ᱪᱮᱫᱟᱜ ᱠᱤ ᱱᱮᱛᱟᱨ ᱵᱟᱲᱟᱭ ᱜᱮᱭᱟᱵᱤᱱ ᱵᱷᱟᱜᱽ ᱠᱚᱨᱮ ᱫᱚ ᱡᱚᱛᱚᱣᱟᱜ ᱜᱮ ᱟᱹᱰᱤ ᱫᱟᱢ ᱫᱤᱭᱮ ᱚᱸᱠᱟ ᱥᱤ ᱦᱚᱪᱚᱭᱟᱵᱤᱱ ᱟᱨᱦᱚᱸ ᱚᱱᱟ ᱫᱚ ᱢᱩᱞ ᱜᱮ ᱠᱤᱨᱤᱧᱟᱵᱤᱱ ᱡᱟᱦᱟ ᱞᱮᱠᱟ ᱵᱷᱟᱜᱽ ᱫᱚ ᱚᱱᱠᱟ ᱜᱮ ᱦᱩᱭᱩᱜᱼᱟ᱾ ᱚᱱᱟ ᱞᱟᱹᱜᱤᱫ ᱫᱚ ᱵᱷᱟᱜᱽ ᱠᱚᱫᱚ ᱫᱚ ᱵᱟᱝ ᱪᱟᱥ ᱦᱩᱭᱩᱜ ᱠᱟᱱᱟ᱾ ᱟᱨ ᱱᱚᱝᱠᱟ ᱟᱭᱢᱟ ᱫᱤᱱ ᱵᱚᱞᱮ ᱵᱟᱝ ᱪᱟᱥ ᱦᱩᱭᱩᱜ ᱜᱮᱭᱟ ᱦᱟᱸᱜ᱾ ᱟᱨ ᱱᱚᱝᱠᱟ ᱴᱷᱤᱠᱟᱹ ᱠᱚᱛᱮ ᱵᱟᱝ ᱦᱟᱛᱟᱣ ᱦᱩᱭ ᱠᱟᱱᱟ ᱦᱟᱸᱜ᱾ ᱟᱪᱪᱷᱟ ᱥᱮᱬᱟ ᱧᱚᱜ ᱠᱚᱡ ᱜᱮ ᱢᱮᱱᱟᱜ ᱟᱥᱮ ᱟᱫᱚ ᱥᱩᱫᱷ ᱵᱚᱱᱫᱚᱠ ᱦᱟᱛᱟᱣ ᱦᱩᱭᱱᱟ ᱞᱟᱹᱭ ᱪᱚ ᱯᱚᱭᱥᱟ ᱢᱟ ᱛᱟᱦᱮᱱ ᱠᱟᱱ ᱜᱮᱭᱟ ᱨᱩᱣᱟᱹᱲᱚᱜ ᱜᱮᱭᱟ ᱟᱨ ᱪᱟᱥ ᱦᱚᱸ ᱦᱩᱭᱩᱜ ᱠᱟᱱᱟ᱾ ᱚᱱᱟ ᱚᱱᱟ ᱚᱱᱟ ᱦᱤᱥᱟᱹᱵ ᱫᱚ ᱚᱱᱟ ᱫᱚ ᱠᱟᱹᱴᱤᱡ ᱯᱷᱟᱭᱫᱟ ᱧᱚᱜ ᱜᱮᱭᱟ᱾ ᱱᱚᱝᱠᱟ ᱥᱩᱫ ᱵᱚᱱᱫᱚ ᱭᱟ ᱟᱭᱢᱟ ᱱᱚᱝᱠᱟᱢ ᱦᱟᱛᱟᱣᱟ ᱚᱱᱟ ᱫᱚ ᱟᱨᱦᱚᱸ ᱱᱚᱝᱠᱟ ᱠᱟᱞᱚᱢ ᱥᱮᱨᱢᱟ ᱱᱚᱝᱠᱟ ᱟᱨᱦᱚᱸ ᱧᱟᱢᱚᱜᱼᱟ᱾ ᱮᱱᱠᱷᱟᱱ ᱦᱟᱸᱜ ᱚᱱᱟ ᱫᱚ ᱦᱟᱛᱟᱣ ᱦᱩᱭᱩᱜ ᱜᱮᱭᱟ᱾ ᱟᱨ ᱱᱚᱝᱠᱟ ᱟᱨ ᱵᱟᱝ ᱦᱟᱛᱟᱣ ᱦᱟᱛᱟᱣ ᱠᱟᱜ ᱦᱩᱭᱩᱜᱼᱟ᱾ ᱱᱚᱝᱠᱟ ᱡᱟᱦᱟᱸᱭ ᱟᱭᱢᱟ ᱦᱚᱲ ᱱᱚᱝᱠᱟ ᱵᱷᱟᱜᱽ ᱠᱚᱛᱮ ᱠᱚ ᱪᱟᱥᱟ ᱮᱱᱠᱷᱟᱡ ᱩᱱᱠᱩ ᱮᱢᱟᱦᱟᱠᱚ ᱦᱩᱭᱩᱜ ᱠᱟᱹᱴᱤᱡ ᱦᱩᱲᱩ ᱫᱚᱢ ᱧᱟᱢᱟ ᱯᱷᱤᱨᱤ ᱯᱷᱤᱨᱤ ᱤᱥᱢᱮ ᱠᱮᱭᱟ ᱥᱮ ᱵᱟᱝ?
ᱦᱮᱸ᱾
ᱦᱮᱸ᱾ ᱟᱨ ᱛᱟᱦᱚᱞᱮ ᱜᱚᱝᱠᱮ ᱟᱯᱮ ᱚᱱᱛᱮ ᱫᱚ ᱪᱮᱫ ᱠᱚᱛᱮ ᱯᱮ ᱥᱤ? ᱦᱚᱪᱚᱭᱟ ᱟᱨ ᱪᱮᱫ ᱠᱚᱛᱮ ᱨᱚᱦᱚᱭ ᱦᱚᱪᱚᱭᱟᱯᱮ ᱢᱮᱥᱤᱱ ᱠᱚᱛᱮ ᱥᱮ ᱱᱚᱣᱟ ᱠᱟᱹᱲᱢᱤ ᱠᱚᱛᱮ?
ᱵᱟ ᱱᱮᱛᱟᱨ ᱫᱚ ᱟᱥᱚᱞᱮ ᱪᱮᱜ ᱤᱧ ᱞᱟᱹᱭᱟ ᱮᱠᱷᱚᱱ ᱢᱟ ᱵᱤᱵᱷᱤᱱᱚ ᱵᱷᱤᱱᱟᱹ ᱢᱮᱥᱤᱱ ᱠᱚ ᱛᱩᱫᱩᱜ ᱵᱟᱲᱟᱣ ᱠᱟᱱ ᱦᱮᱸᱥᱮ ᱹ ᱜᱮᱫ ᱜᱮᱫ ᱞᱟᱹᱜᱤᱫ ᱠᱚᱦᱚᱸ ᱟᱨ ᱡᱩᱴᱤᱜ ᱦᱚᱸ ᱮᱠᱷᱚᱱ ᱫᱚ ᱱᱟᱦᱮᱞ ᱠᱚᱫᱚ ᱵᱟᱝᱞᱮ ᱵᱮᱵᱚᱦᱟᱨ ᱜᱮ᱾ ᱥᱮᱨᱚᱠᱚᱢ ᱫᱚ ᱦᱮᱸᱥᱮ ᱮᱠᱷᱚᱱ ᱫᱚ ᱟᱞᱮ ᱥᱮᱫ ᱴᱨᱟᱠ ᱴᱟᱠᱴᱚᱨ ᱜᱮᱞᱮ ᱡᱟᱹᱥᱛᱤ ᱠᱟᱭ ᱛᱮᱞᱮ ᱵᱮᱵᱚᱦᱟᱨ ᱫᱟᱞᱮ᱾ ᱢᱟᱱᱮ ᱟᱨ ᱚᱱᱟ ᱪᱷᱟᱲᱟ ᱠᱟᱛᱮᱫ ᱢᱟᱱᱮ ᱱᱟᱦᱮᱞ ᱫᱚ ᱢᱟᱱᱮ ᱵᱟᱝᱞᱮ ᱵᱮᱵᱚᱦᱟᱨ ᱫᱚ ᱚᱱᱠᱟᱱ ᱦᱚᱸ ᱵᱟᱝ᱾ ᱦᱚᱭᱛᱳ ᱢᱤᱫᱵᱟᱨ ᱚᱲᱟᱜ ᱨᱮ ᱢᱮᱱᱟᱜ ᱟᱠᱟᱫ ᱠᱚᱣᱟ᱾ ᱩᱱᱠᱩ ᱠᱚᱣᱟᱜ ᱫᱚ ᱮᱠᱷᱚᱱ ᱱᱟᱦᱮᱞ ᱠᱚ ᱵᱮᱵᱚᱦᱟᱨ ᱮᱫᱟ᱾ ᱡᱟᱦᱟᱸᱭ ᱫᱚ ᱦᱩᱰᱤᱧ ᱦᱩᱰᱤᱧ ᱜᱮᱛᱟ ᱠᱚᱣᱟ ᱵᱟᱹᱫ ᱠᱚ ᱥᱮ ᱩᱱᱠᱩ ᱫᱚ ᱱᱟᱦᱮᱞ ᱛᱮ ᱠᱚ ᱥᱤ ᱦᱚᱪᱚᱭᱮᱫᱟ ᱠᱚ᱾ ᱢᱮᱱᱠᱷᱟᱱ ᱡᱟᱹᱥᱛᱤ ᱠᱟᱭᱛᱮ ᱟᱞᱮ ᱫᱚ ᱱᱚᱛᱮ ᱫᱚ ᱴᱨᱟᱠᱴᱟᱨ ᱠᱚᱛᱮ ᱜᱮᱞᱮ ᱥᱤ ᱳᱪᱳᱭ ᱜᱮᱭᱟᱞᱮ᱾ ᱟᱨ ᱤᱱᱟᱹ ᱛᱟᱭᱚᱢ ᱡᱚᱠᱷᱚᱱ ᱤᱭᱟᱹ ᱠᱩ ᱦᱩᱭᱩᱜᱼᱟ ᱦᱟᱜ ᱡᱮ ᱜᱮᱫ ᱵᱟᱲᱟ ᱠᱚ ᱦᱩᱭᱩᱜᱼᱟ ᱦᱟᱜ ᱦᱮᱸ ᱛᱚᱠᱷᱚᱱ ᱚᱱᱟ ᱥᱮ ᱚᱱᱟ ᱢᱮᱥᱤᱱ ᱜᱟᱹᱰᱤ ᱚᱱᱟ ᱛᱮᱜᱮ ᱞᱮ ᱠᱚᱨᱟᱣ ᱦᱚᱪᱚᱭᱟᱞᱮ᱾ ᱚᱱᱟ ᱫᱚ ᱨᱮ ᱯᱷᱟᱭᱫᱟ ᱦᱚᱸ ᱢᱮᱱᱟᱜ ᱠᱟᱜ ᱛᱟᱞᱮ ᱜᱮᱭᱟ ᱪᱮᱫᱟᱜ ᱥᱮ ᱯᱚᱭᱥᱟ ᱞᱟᱜᱟᱜ ᱠᱟᱱ ᱨᱮᱦᱚᱸ ᱠᱤᱱᱛᱩ ᱠᱟᱹᱢᱤ ᱫᱚ ᱟᱹᱰᱤ ᱛᱟᱲᱟᱛᱟᱲᱤ ᱠᱚᱨᱟᱣ ᱦᱩᱭᱩᱜ ᱠᱟᱱᱟ᱾ ᱢᱟᱱᱮ ᱥᱚᱢᱚᱭ ᱩᱱᱟᱹᱜ ᱵᱟᱭ ᱦᱟᱛᱟᱣ ᱫᱟ᱾ ᱠᱚᱢ ᱴᱟᱭᱤᱢ ᱨᱮ ᱡᱟᱹᱥᱛᱤ ᱠᱟᱹᱢᱤ ᱦᱩᱭᱩᱜ ᱠᱟᱱᱟ᱾ ᱟᱨ ᱠᱟᱹᱢᱤ ᱠᱚᱦᱚᱸ ᱠᱟᱹᱴᱤᱡ ᱯᱷᱟᱨᱪᱟ ᱯᱷᱟᱹᱨᱪᱤ ᱧᱚᱜ ᱦᱩᱭᱩᱜ ᱠᱟᱱᱟ᱾
ᱛᱚ ᱚᱱᱟ ᱠᱷᱟᱹᱛᱤᱨ ᱛᱮ ᱟᱞᱮ ᱫᱚ ᱱᱚᱣᱟ ᱜᱮᱞᱮ ᱪᱚᱭᱮᱥ ᱞᱟᱦᱟᱭ ᱫᱟᱞᱮ᱾
ᱦᱩᱸ᱾
ᱦᱮᱸᱥᱮ᱾ ᱟᱫᱚ ᱢᱮᱱᱠᱷᱟᱱ ᱤᱭᱟᱹ ᱠᱟᱛᱷᱟᱨᱮ ᱟᱸᱡᱚᱢ ᱠᱟᱱᱟ ᱡᱮ ᱵᱟᱝᱢᱟ ᱮᱠᱷᱚᱱ ᱱᱚᱣᱟ ᱨᱚᱦᱚᱭ ᱨᱚᱦᱚᱭ ᱢᱮᱥᱤᱱ ᱠᱚᱦᱚᱸ ᱛᱩᱫ ᱟᱠᱟᱱᱟ ᱦᱮᱸᱥᱮ ᱚᱱᱟ ᱟᱯᱮᱥᱮᱫ ᱪᱚᱞ ᱨᱮ ᱪᱚᱞ ᱠᱟᱱᱟ ᱥᱮ ᱮᱠᱷᱚᱱ ᱟᱣᱨᱤ ᱟᱞᱮ ᱥᱮᱱ ᱚᱱᱛᱮ ᱫᱚ ᱮᱠᱷᱚᱱᱚ ᱟᱣᱨᱲᱤᱭᱟᱜᱼᱟ ᱠᱤᱱᱛᱩ ᱟᱭᱢᱟ ᱦᱚᱲ ᱴᱷᱮᱱ ᱟᱸᱡᱚᱢ ᱧᱟᱢ ᱟᱠᱟᱱᱟ ᱡᱮ ᱵᱟᱝᱢᱟ ᱞᱟᱹᱭ ᱫᱚ ᱟᱞᱮ ᱥᱮᱫ ᱦᱚ ᱦᱮᱡ ᱟᱠᱟᱱᱟ ᱱᱚᱝᱠᱟ ᱚᱱᱟ ᱢᱤᱫ ᱵᱟᱨ ᱦᱚᱲ ᱫᱚ ᱚᱱᱟ ᱛᱮᱦᱚᱸ ᱠᱚᱨᱟᱣ ᱦᱚᱪᱚ ᱠᱚ ᱟᱯᱮ ᱥᱮᱫ ᱚᱱᱛᱮ
ᱟᱞᱮᱥᱮᱫ ᱫᱚ ᱱᱚᱝᱠᱟ ᱜᱚᱝᱠᱮ ᱦᱟᱜ ᱱᱚᱝᱠᱟ ᱥᱤᱭᱳᱜ ᱵᱟᱨᱮᱛᱮ ᱢᱟᱲᱟᱝ ᱞᱤᱧ ᱞᱟᱹᱭᱮᱜᱼᱟ ᱟᱫᱚ ᱱᱚᱝᱠᱟ ᱟᱞᱮ ᱥᱮᱫ ᱟᱭᱢᱟ ᱦᱚᱲ ᱫᱚ ᱫᱚ ᱱᱟᱜ ᱱᱚᱝᱠᱟ ᱯᱩᱭᱥᱟᱹ ᱠᱟᱹᱣᱰᱤ ᱠᱚᱛᱟ ᱠᱚ ᱵᱟᱹᱪᱩᱜᱼᱟ ᱟᱨ ᱦᱩᱰᱤᱧ ᱧᱚᱜ ᱠᱚ ᱪᱟᱥ ᱮᱱᱠᱷᱟᱡ ᱫᱚ ᱱᱟᱦᱱᱟᱜ ᱟᱠᱚ ᱨᱮᱱ ᱰᱟᱝᱨᱤ ᱠᱚ ᱛᱟᱠᱚ ᱢᱮᱱᱟᱜ ᱠᱚᱣᱟ ᱚᱱᱠᱟᱱᱟᱜ ᱜᱮ ᱪᱮᱫ ᱵᱟᱠᱚ ᱪᱤᱠᱟᱹᱭᱟ ᱮᱱᱠᱷᱟᱱ ᱫᱚ ᱩᱱᱠᱩ ᱫᱚ ᱴᱨᱟᱠᱴᱟᱨ ᱠᱚ ᱛᱮᱫ ᱫᱚ ᱵᱟᱠᱚ ᱯᱚᱥᱟᱣᱼᱟ ᱥᱮ ᱮᱱᱠᱷᱟᱡ ᱩᱱᱠᱩ ᱤᱭᱟᱹ ᱛᱮᱜᱮ ᱠᱚ ᱥᱤ ᱦᱚᱪᱚᱭᱟ ᱤᱱ ᱫᱚ ᱥᱤᱭᱟᱠᱚ ᱟᱠᱚᱨᱱ ᱱᱟᱦᱮᱞ ᱛᱮ ᱰᱟᱝᱨᱤ ᱛᱮ ᱱᱟᱦᱟᱜ ᱟᱨ ᱱᱚᱝᱠᱟ ᱡᱟᱦᱟᱸᱭ ᱟᱭᱢᱟ ᱦᱚᱲ ᱫᱚ ᱱᱟᱦᱜ ᱱᱚᱝᱠᱟ ᱥᱮᱬᱟ ᱧᱚᱜ ᱠᱚ ᱪᱟᱥᱟ ᱟᱨ ᱱᱚᱝᱠᱟ ᱵᱟᱹᱪᱩᱜ ᱛᱚ ᱠᱚᱭ ᱰᱟᱝᱨᱤ ᱠᱚᱫᱚ ᱠᱚ ᱮᱱᱠᱷᱟᱡ ᱪᱮᱫ ᱴᱨᱟᱠᱴᱟᱨ ᱛᱮᱜᱮ ᱦᱟᱜ ᱥᱤ ᱦᱚᱪᱚᱭᱟᱠᱚ ᱟᱭ ᱟᱨ ᱟᱞᱮᱫᱚ ᱱᱟᱦᱟᱜ ᱱᱚᱝᱠᱟ ᱠᱤ ᱟᱨ ᱥᱮᱬᱟ ᱧᱚᱜ ᱞᱮ ᱪᱟᱥᱟ ᱱᱟᱦᱟᱜ ᱟᱞᱮᱫᱚ ᱠᱟᱹᱴᱤᱡ ᱢᱤᱫᱴᱤᱡ ᱵᱟᱹᱭᱦᱟᱹᱲ ᱠᱚ ᱛᱟᱞᱮ ᱢᱮᱱᱟᱜᱼᱟ᱾ ᱥᱮᱬᱟ ᱧᱚᱜ ᱜᱮ ᱟᱫᱚ ᱚᱱᱟ ᱵᱟᱹᱭᱦᱟᱹᱲ ᱠᱚᱨᱮ ᱵᱟᱲᱟᱭ ᱜᱮᱭᱟᱵᱤᱱ ᱜᱷᱟᱥ ᱠᱚᱜᱼᱟ ᱥᱮ ᱠᱟᱹᱴᱤᱡ ᱠᱚᱥᱴᱚ ᱧᱚᱜ ᱜᱮᱭᱟ ᱥᱮ ᱵᱟᱝ ᱜᱚᱝᱠᱮ
ᱦᱮᱸ ᱟᱫᱚ ᱵᱟ ᱚᱱᱟ ᱡᱟᱦᱟᱸ ᱞᱟᱹᱭᱮᱫ ᱠᱟᱱ ᱡᱮ ᱚᱱᱟ ᱜᱷᱟᱥ ᱠᱚᱫᱚ ᱨᱟᱱ ᱠᱚᱫᱚ ᱵᱟᱯᱮ ᱮᱢᱛᱮᱯᱮ ᱚᱱᱟ ᱠᱚᱫᱚ ᱨᱟᱱ ᱠᱚ ᱞᱮᱠᱷᱟᱱᱡ ᱫᱚ ᱥᱟᱯᱟᱜᱼᱟ ᱱᱟᱵᱤᱡ ᱫᱚ ᱦᱟᱸᱜ ᱟᱨ ᱱᱟ ᱥᱤ ᱪᱚ ᱞᱟᱦᱟᱨᱮ ᱢᱤᱫ ᱫᱟᱱ ᱦᱟᱸᱜ
ᱦᱮᱸ ᱦᱮᱸ ᱜᱚᱝᱠᱮ ᱟᱵᱤᱱ ᱡᱟ ᱞᱮᱠᱟ ᱵᱤᱱ ᱞᱟᱹᱭ ᱠᱮᱜᱼᱟ ᱚᱱᱠᱟᱱᱟᱜ ᱨᱟᱱ ᱠᱚ ᱟ ᱟᱞᱮ ᱥᱮᱫ ᱱᱚᱝᱠᱟ ᱨᱟᱱ ᱠᱚ ᱤᱭᱟᱹ ᱠᱚ ᱵᱟᱹᱱᱪᱩᱜᱼᱟ ᱥᱮ ᱮᱠᱷᱟᱱ ᱚᱱᱟ ᱨᱟᱱ ᱠᱚᱫᱚᱦᱟᱜ ᱵᱟᱞᱮ ᱮᱨᱟᱜᱼᱟ ᱡᱟᱦᱟᱸ ᱛᱤᱥ ᱢᱟᱲᱟᱝ ᱚᱱᱠᱟ ᱵᱟᱝ ᱜᱷᱟᱥᱚᱜᱼᱟ
ᱟᱪᱪᱷᱟ
ᱟᱫᱚ ᱟᱞᱜᱟᱜ ᱠᱟᱱᱟ ᱟᱞᱜᱟᱛᱮ ᱥᱮᱱᱟ ᱟᱫᱚ ᱱᱚᱝᱠᱟ ᱜᱷᱟᱥ ᱠᱚᱫᱚ ᱟᱹᱰᱤ ᱡᱳᱨᱜᱮ ᱟᱨᱡᱟᱣᱟᱜ ᱠᱟᱱᱟ ᱟᱨᱚ ᱵᱟᱨᱡᱚᱝ ᱦᱮᱸ ᱥᱮ ᱟᱫᱚ ᱜᱚᱝᱠᱮ ᱱᱚᱝᱠᱟ ᱥᱤ ᱥᱤ ᱫᱚ ᱱᱟᱜ ᱚᱱᱠᱟ ᱜᱮᱞᱮ ᱥᱤᱭᱟ ᱟᱫᱚ ᱱᱚᱝᱠᱟ ᱦᱩᱰᱤᱧ ᱧᱚᱜ ᱴᱚᱯᱨᱟ ᱠᱚᱫᱚᱞᱮ ᱢᱮᱱᱟᱜᱼᱟ ᱟᱫᱚ ᱚᱱᱟ ᱫᱚ ᱴᱮᱠᱴᱟᱨ ᱡᱚ ᱟᱡᱟᱜ ᱜᱮ ᱠᱟᱹᱣᱰᱤᱴᱟᱭ ᱡᱟᱹᱥᱛᱤ ᱦᱩᱭᱩᱜᱼᱟ ᱚᱱᱟ ᱫᱚ ᱠᱟᱹᱣᱰᱤ ᱟᱨᱡᱟᱮ ᱟᱹᱰᱤ ᱞᱟᱠᱛᱤ ᱛᱚ ᱚᱱᱠᱟ ᱴᱚᱠᱨᱟ ᱠᱚ ᱵᱟᱝ ᱥᱤ ᱦᱚᱪᱚ ᱟᱯᱮ ᱥᱮᱫ ᱡᱟ ᱵᱮ ᱞᱟᱹᱭ ᱠᱮᱫᱮᱜᱼᱟ ᱱᱚᱝᱠᱟ
ᱢᱮᱥᱤᱱ ᱠᱚ ᱚᱱᱛᱮ ᱟᱹᱜᱩ ᱠᱟᱜ ᱠᱚ ᱱᱟᱦᱟᱜ ᱟᱫᱚ ᱟᱞᱮ ᱥᱮᱫ ᱫᱚ ᱱᱚᱝᱠᱟ ᱢᱮᱥᱤᱱ ᱠᱚ ᱱᱟᱦᱟᱜ ᱵᱟᱝ ᱥᱮᱴᱮᱨ ᱟᱠᱟᱱᱟ
ᱛᱚ ᱯᱚᱭ ᱚᱱᱮ ᱧᱮᱞ ᱦᱩᱭ ᱠᱟᱱᱟ ᱠᱤ ᱱᱚᱝᱠᱟᱱᱟᱜ ᱤᱭᱟᱹ ᱵᱟᱝ ᱧᱮᱞ ᱦᱩᱭ ᱠᱟᱱᱟ ᱢᱮᱫ ᱛᱮᱫᱚ ᱢᱤᱫ ᱫᱷᱟᱣᱦᱚᱸ ᱟᱫᱚ ᱦᱟᱜ ᱱᱚᱝ ᱚᱱᱠᱟ ᱟᱹᱜᱩ ᱠᱷᱟᱡ ᱱᱟᱦᱟᱜ ᱟᱥᱟᱱᱚᱜ ᱜᱮᱭᱟᱵᱚᱱᱟ ᱟᱫᱚ ᱠᱟᱹᱲᱢᱤ ᱛᱮᱜᱮ ᱱᱟᱜ ᱱᱤᱛᱚᱜ ᱫᱚ ᱱᱟᱦᱟᱜ ᱨᱚᱦᱚᱭ ᱦᱩᱭᱩᱜ ᱥᱟᱸᱜᱮ ᱮᱠᱞᱟ ᱨᱚᱦᱚᱭ ᱠᱚ ᱟᱨ ᱠᱟᱹᱲᱢᱤ ᱛᱮᱜᱮ ᱱᱟᱦᱟᱜ ᱨᱚᱦᱚᱭ ᱦᱚᱪᱚ ᱦᱩᱭᱩᱜ ᱠᱟᱱᱟ ᱦᱮᱸᱥᱮ ᱟᱨ ᱛᱟᱦᱞᱮ ᱜᱚᱝᱠᱮ ᱚᱱᱛᱮ ᱫᱚ ᱟᱯᱮ ᱫᱚ ᱚᱱᱛᱮ ᱱᱚᱝᱠᱟ ᱪᱟᱥ ᱠᱚᱢᱟ ᱪᱟᱥ ᱵᱟᱲᱟᱭ ᱜᱮᱭᱟ ᱯᱮ ᱛᱟᱦᱞᱮ ᱚᱝᱠᱟ ᱥᱚᱵᱽᱡᱤ ᱠᱚᱫᱚ ᱯᱮ ᱪᱟᱥ ᱵᱟᱲᱟᱭ ᱥᱮ ᱱᱚᱝᱠᱟ ᱵᱷᱮᱰᱣᱟ ᱵᱤᱞᱟᱹᱛᱤ ᱨᱟᱱ ᱵᱮᱸᱜ
ᱟᱪᱪᱷᱟ ᱟᱪᱪᱷᱟ ᱢᱟᱱᱮ ᱪᱟᱥ ᱢᱮᱱ ᱛᱮ ᱪᱮᱫᱞᱮᱠᱟ ᱢᱟᱱᱮ ᱮᱢᱱᱤ ᱪᱷᱴᱳ ᱠᱷᱟᱴᱳ ᱵᱟᱜᱟᱱ ᱜᱮᱞᱮ ᱪᱟᱥᱟ ᱮᱫᱟ ᱢᱟ ᱵᱟᱲᱜᱮ ᱠᱚᱨᱮ ᱡᱟᱦᱟᱸ ᱞᱟᱹᱭᱮᱫ ᱠᱟᱱ ᱚᱱᱟ ᱟᱨ ᱮᱠᱷᱚᱱ ᱥᱮ ᱨᱚᱠᱚᱢ ᱵᱮᱵᱥᱟ ᱞᱟᱹᱜᱤᱫ ᱥᱮ ᱟᱠᱷᱨᱤᱧ ᱠᱚ ᱞᱟᱹᱜᱤᱫ ᱠᱟᱱ ᱵᱟᱷᱟᱵ ᱛᱮᱫᱚ ᱵᱟᱝᱞᱮ ᱪᱟᱥ ᱜᱮᱭᱟᱞᱮ ᱟᱨ ᱤᱱᱟᱹ ᱪᱷᱟᱲᱟ ᱠᱟᱛᱮ ᱛᱚ ᱚᱱᱟ ᱡᱚᱠᱷᱚᱱ ᱟᱞᱩ ᱠᱚ ᱦᱩᱭᱩᱜ ᱜᱮᱭᱟ ᱦᱮᱸ ᱥᱤᱡᱟᱱ ᱨᱮ ᱡᱟᱦᱟᱸ ᱡᱟᱦᱟᱸ ᱥᱤᱡᱟᱱ ᱨᱮ ᱚᱱᱟ ᱠᱚ ᱦᱩᱭᱩᱜᱼᱟ, ᱛᱚ ᱩᱱ ᱡᱚᱠᱷᱚᱡ ᱫᱚ ᱚᱱᱟ ᱟᱹᱞᱩ ᱠᱚᱞᱮ ᱪᱟᱥ ᱟᱞᱮ ᱵᱟᱫᱟᱢ ᱠᱚᱞᱮ ᱪᱟᱥ ᱟᱞᱮ ᱾ ᱟᱨ ᱯᱷᱩᱞᱠᱚᱯᱤ ᱥᱮ ᱵᱟᱸᱫᱷᱟᱠᱚᱯᱤ ᱚᱱᱟ ᱠᱚᱨᱮ ᱱᱟᱜ ᱦᱮᱸ ᱼᱼ
ᱦᱮᱸ ᱟᱨ ᱮᱢᱱᱤ ᱦᱩᱲᱩ ᱥᱚᱢᱚᱭ ᱫᱚ ᱦᱩᱲᱩ ᱠᱚᱞᱮ ᱪᱟᱥ ᱟᱞᱮ ᱾
ᱟᱯᱮ ᱫᱚ ᱪᱮᱫ ᱠᱚᱦᱟᱸᱵᱟᱯᱮ ᱪᱟᱥ ᱵᱟᱲᱟᱭ ᱪᱤᱫ ᱠᱩᱭ ᱼᱼ
ᱟᱞᱮ ᱫᱚ ᱱᱚᱝᱠᱟ ᱜᱚᱝᱠᱮ ᱟᱫᱚ ᱱᱟᱦᱟᱜ ᱱᱚᱝᱠᱟ ᱦᱩᱰᱤᱧ ᱧᱚᱜ ᱡᱟᱭᱜᱟ ᱢᱮᱱᱟᱜ ᱟᱥᱮ ᱡᱚᱢ ᱞᱟᱹᱜᱤᱫ ᱫᱚ ᱼ ᱪᱟᱥ ᱦᱩᱭᱩᱜᱼᱟ ᱱᱚᱝᱠᱟ ᱵᱮᱲᱣᱟ ᱟ ᱵᱮᱸᱜᱟᱲ ᱠᱚᱫᱚ ᱼᱼ ᱵᱮᱸᱜᱟᱲ ᱵᱤᱞᱟᱹᱛᱤ ᱟᱨ ᱜᱷᱟᱸᱜᱽᱨᱟ ᱠᱚᱜᱮ ᱱᱟᱦᱟᱜ ᱪᱟᱥ ᱦᱩᱭ ᱠᱟᱱᱟ ᱟᱫᱚ ᱚᱱᱟ ᱥᱟᱶᱛᱮ ᱼᱼ ᱛᱮ ᱱᱚᱝᱠᱟ ᱟᱲᱟᱜ ᱠᱚᱢᱟ ᱱᱟᱦᱟᱜ ᱪᱟᱥ ᱦᱩᱭ ᱟᱠᱟᱱ ᱜᱮᱭᱟ, ᱤᱭᱟᱹ ᱢᱩᱞᱟᱹ ᱟᱲᱟᱜ ᱾ ᱟᱨ ᱢᱩᱞᱟᱹ ᱟᱲᱟᱜ ᱫᱚ ᱱᱟᱦᱟᱜ ᱠᱟᱹᱴᱤᱡ ᱥᱮᱬᱟ ᱚᱠᱚᱡ ᱜᱮᱭᱟ ᱪᱟᱥᱮ, ᱱᱚᱣᱟ ᱫᱚ ᱜᱚᱰᱟ ᱠᱚᱨᱮ ᱦᱚᱸ ᱜᱟᱱᱚᱜ ᱜᱮᱭᱟ ᱥᱮ ᱤᱱᱠᱟᱹ᱾ ᱱᱚᱝᱠᱟ ᱠᱟᱹᱴᱤᱡ ᱠᱟᱹᱴᱤᱡ ᱫᱟᱜ ᱭᱮ ᱥᱚᱵᱽᱡᱤ ᱠᱚᱫᱚ ᱱᱚᱝᱠᱟ ᱟᱭᱢᱟ ᱫᱤᱱ ᱞᱮᱠᱟᱜᱮ ᱫᱟᱜ ᱠᱚ ᱫᱩᱞ ᱦᱩᱭᱩᱜᱼᱟ ᱟᱨ ᱱᱚᱝᱠᱟ ᱦᱮᱥᱮ ᱠᱩᱧ ᱠᱚ ᱵᱟᱹᱪᱩᱜᱼᱟ ᱟᱨ ᱱᱚᱝᱠᱟ ᱥᱮᱞᱚ ᱠᱚ ᱮᱱᱠᱷᱟᱡ ᱫᱚ ᱱᱟᱜ ᱚᱝᱠᱟ ᱥᱚᱵᱽᱡᱤ ᱪᱟᱥ ᱫᱚ ᱟᱸᱜ ᱚᱱᱠᱟ ᱥᱟᱹᱨᱫᱤ ᱟᱨ ᱡᱟᱹᱥᱛᱤ ᱧᱚᱜ ᱵᱟᱝ ᱜᱟᱱᱚᱜ ᱠᱟᱱᱟ, ᱮᱱᱠᱷᱟᱱ ᱫᱚ ᱟᱲᱟᱜ ᱨᱮᱱᱟᱜᱼᱼ ᱜᱚᱰᱟ ᱠᱚᱨᱮ ᱮᱲ ᱵᱟᱲᱟ ᱦᱩᱭ ᱠᱟᱱᱟ ᱚᱱᱟ ᱛᱮᱦᱚᱸ ᱱᱮᱛᱟᱨ ᱵᱟᱲᱟᱭᱟᱹᱧᱼᱼ ᱥᱚᱵᱽᱡᱤ ᱢᱟ ᱟᱠᱷᱨᱤᱧ ᱟᱠᱷᱨᱤᱧ ᱞᱟᱹᱜᱤᱫ ᱪᱟᱥ ᱦᱩᱭᱮᱱᱟ ᱡᱟᱹᱥᱛᱤ ᱧᱚᱜ ᱜᱮ ᱾ ᱦᱮᱸᱥᱮ ᱟᱨ ᱜᱚᱝᱠᱮ ᱛᱟᱦᱚᱞᱮ ᱱᱤᱛᱚᱜ ᱢᱟᱼᱼ ᱮ ᱚᱠᱛᱚ ᱠᱚ ᱢᱟᱼᱼ